ᱡᱚᱦᱟᱨ ᱜᱤ
ᱦᱳᱭ ᱡᱚᱦᱟᱨ ᱜᱤ ᱪᱮᱫ ᱠᱩ ᱪᱤᱠᱟ ᱵᱟᱲᱟᱭᱟ
ᱱᱤᱛᱚᱜ ᱫᱚ ᱱᱟᱦᱟᱜ ᱱᱚᱜᱼᱚᱭ ᱡᱤᱨᱟᱹᱣ ᱵᱟᱲᱟ ᱦᱩᱭ ᱠᱟᱱᱟ ᱫᱤᱱᱢᱟᱱ ᱠᱟᱹᱢᱤ ᱵᱟᱲᱟ ᱠᱟᱛᱮᱫ ᱟᱫᱚ ᱱᱤᱛᱚᱜ ᱦᱟᱸ ᱢᱤᱫ ᱜᱟᱹᱲᱤᱡ ᱛᱟᱭᱚᱢ ᱠᱷᱟᱱ ᱜᱮ ᱦᱟᱜ ᱫᱟᱠᱟ ᱩᱛᱩ ᱤᱥᱤᱱ ᱵᱟᱲᱟ ᱞᱮᱱᱠᱷᱟᱱ ᱟᱫᱚ ᱠᱤᱫᱩᱵ ᱥᱮᱫ ᱦᱟᱸᱜ ᱦᱩᱭᱩᱜᱼᱟ ᱟᱫᱚ ᱱᱤᱛ ᱫᱷᱟᱹᱨᱤᱡ ᱵᱟᱝ ᱦᱩᱭ ᱠᱟᱱᱟ ᱟᱨ ᱦᱮᱸ ᱱᱟᱯᱟᱭ ᱵᱟᱲᱟ ᱜᱮᱱ ᱦᱟᱜ
ᱦᱳᱭ ᱤᱧᱦᱚᱸ ᱱᱟᱯᱟᱭ ᱵᱟᱲᱟ ᱜᱮ ᱦᱮᱱᱟ ᱞᱤᱧᱟᱹ
ᱴᱷᱤᱠ ᱜᱮᱭᱟ ᱴᱷᱤᱠ ᱜᱮᱭᱟ ᱮᱸᱰᱮ ᱠᱷᱟᱱ ᱛᱤᱦᱤᱧ ᱫᱤᱱᱢᱟᱱ ᱪᱮᱫ ᱠᱟᱹᱢᱤ ᱯᱮ ᱪᱟᱞᱟᱣ ᱞᱮᱱᱟ ᱜᱚᱢᱠᱮ
ᱦᱳᱭ ᱛᱤᱦᱤᱧ ᱫᱚ ᱵᱟᱹᱫᱽ ᱵᱟᱹᱭᱦᱟᱹᱲ ᱠᱷᱚᱱ ᱦᱟᱜ ᱫᱤᱱᱢᱟᱱ ᱫᱚ ᱠᱟᱹᱢᱤ ᱪᱟᱞᱟᱣ ᱠᱟᱱᱟ ᱦᱟᱸᱜ ᱟᱨ ᱱᱚᱛᱮ ᱵᱮᱞᱟ ᱫᱚ ᱦᱟᱸᱜ ᱵᱚᱞ ᱜᱟᱹᱛᱤᱜ ᱦᱩᱭ ᱞᱮᱱᱟ
ᱯᱨᱟᱭᱤᱡᱽ ᱫᱚ ᱪᱮᱫ ᱛᱟᱦᱮᱸ ᱠᱟᱱᱟ ᱛᱤᱦᱤᱧ ᱫᱚ ᱚᱱᱟ ᱫᱚ
ᱦᱟᱸᱜ ᱟᱛᱳ ᱴᱚᱞᱟ ᱨᱮᱭᱟᱜ ᱠᱷᱮᱞᱟ ᱛᱟᱦᱮᱸ ᱠᱟᱱᱟ ᱠᱟᱹᱴᱤᱡ ᱢᱟᱪᱷᱟ ᱮᱛᱮ
ᱦᱚᱸ ᱟᱨ ᱡᱟᱦᱟᱱ ᱯᱨᱟᱭᱤᱡᱽ ᱮᱢᱟᱱ ᱠᱚᱫᱚ ᱵᱟᱯᱮ ᱫᱚᱦᱚᱭ ᱮᱫᱟ
ᱯᱨᱟᱭᱤᱡᱽ ᱛᱟᱦᱮᱸ ᱠᱟᱱᱟ ᱡᱤᱞ ᱛᱟᱦᱮᱸ ᱠᱟᱱᱟ
ᱚ ᱛᱤᱱᱟᱹᱜ ᱠᱮᱡᱤ ᱠᱟᱛᱮ
ᱯᱚᱸᱪᱤᱥ ᱠᱮᱡᱤ ᱟᱨ ᱵᱤᱥ ᱠᱮᱡᱤ ᱛᱟᱦᱮᱸ ᱠᱟᱱᱟ
ᱟᱪᱪᱷᱟ ᱮᱸᱰᱮᱠᱷᱟᱱ ᱫᱚ ᱱᱚᱣᱟ ᱫᱚ ᱦᱟᱲᱟᱢ ᱠᱚᱲᱟ ᱥᱮ ᱱᱚᱣᱟ ᱫᱚ ᱮᱠᱷᱮᱱ ᱠᱚᱲᱟ ᱠᱚᱲᱟᱣᱟᱜ
ᱦᱮᱸ ᱱᱚᱣᱟ ᱫᱚ ᱟᱹᱛᱩ ᱯᱟᱲᱟ ᱨᱮᱭᱟᱜ ᱠᱷᱮᱞᱟ ᱛᱟᱦᱮᱸ ᱠᱟᱱᱟ
ᱢᱟᱱᱮ ᱢᱤᱫ ᱱᱟᱠᱷᱟ ᱦᱟᱲᱟᱢ ᱠᱚ ᱛᱟᱦᱮᱱᱟ ᱟᱫᱷᱚᱢ ᱴᱚᱞᱟ ᱨᱮᱫᱚ ᱢᱤᱫ ᱱᱟᱠᱷᱟ ᱠᱚᱲᱟ ᱚᱱᱠᱟ ᱠᱚ ᱠᱷᱮᱞᱳᱹᱰ ᱜᱮᱭᱟ
ᱦᱳᱭ
ᱟᱪᱪᱷᱟ ᱟᱫᱚ ᱱᱚᱜᱼᱚᱭ ᱚᱠᱟᱴᱟᱜ ᱡᱤᱞ ᱠᱷᱮᱞᱟᱢ ᱞᱟᱹᱭᱠᱮᱛ ᱦᱮᱸ ᱥᱩᱠᱨᱤ ᱡᱤᱞ ᱛᱟᱦᱮᱸ ᱥᱩᱠᱨᱤ ᱡᱤᱞ ᱛᱟᱦᱮᱸ ᱠᱟᱱᱟ ᱥᱮ ᱪᱮᱫ ᱪᱮᱫ
ᱦᱳᱭ ᱥᱩᱠᱨᱤ ᱡᱤᱞ ᱛᱟᱦᱮᱸ ᱠᱟᱱᱟ
ᱚ ᱟᱫᱚ ᱱᱚᱜᱼᱚᱭ ᱱᱚᱣᱟ ᱥᱩᱠᱨᱤ ᱡᱤᱞ ᱤᱫᱤ ᱠᱟᱛᱮᱫ ᱜᱮ ᱛᱷᱚᱲᱟ ᱜᱟᱱ ᱤᱧ ᱠᱩᱞᱤ ᱠᱮᱢᱟ ᱵᱚᱞᱮ ᱱᱚᱜᱼᱚᱭ ᱟᱵᱚ ᱪᱟᱢᱯᱤᱭᱟᱱ ᱡᱩᱫᱤ ᱠᱚ ᱵᱮᱱᱟᱜ ᱠᱷᱟᱡ ᱡᱟᱦᱟᱸᱞᱮᱠᱟ ᱡᱩᱫᱤ ᱪᱟᱢᱯᱤᱭᱟᱱᱥᱤᱯ ᱡᱩᱫᱤ ᱠᱚ ᱡᱟᱦᱟᱸᱭ ᱠᱚ ᱦᱟᱛᱟᱣ ᱵᱟᱠᱷᱟᱡ ᱚᱱᱠᱟᱱ ᱢᱚᱸᱡᱽ ᱠᱷᱤᱞᱟᱹᱲᱤᱭᱟᱹ ᱡᱩᱫᱤ ᱠᱩ ᱦᱩᱭᱩᱜ ᱠᱷᱟᱡ
ᱠᱷᱟᱱ ᱟᱵᱚᱨᱮᱱ ᱪᱮᱫ ᱞᱮᱠᱟᱨᱮ ᱵᱮᱱᱟᱣ ᱠᱚ ᱡᱚᱲᱟ ᱟᱹᱛᱩ ᱴᱚᱴᱷᱟ ᱟᱛᱳ ᱴᱚᱞᱟ ᱠᱷᱚᱱ ᱚᱱᱠᱟᱱ ᱢᱚᱡᱽ ᱠᱷᱮᱞᱳᱰᱤᱭᱟᱹ ᱠᱚᱫᱚ ᱡᱮ ᱟᱛᱳ ᱨᱮᱢᱟ ᱱᱚᱜᱼᱚᱭ ᱡᱟᱦᱟᱸᱢ ᱞᱟᱹᱭ ᱠᱮᱫᱟᱭ ᱡᱮ ᱱᱤᱛᱚᱜ ᱥᱩᱠᱨᱤ ᱡᱤᱞᱛᱮ ᱚᱱᱠᱟᱱᱟᱜ ᱟᱯᱮ ᱠᱷᱮᱞᱳᱹᱰ ᱦᱮᱯᱨᱟᱣ ᱦᱩᱭᱮᱱᱟ
ᱦᱳᱭ
ᱱᱚᱣᱟ ᱤᱫᱤ ᱠᱟᱛᱮᱜ ᱞᱟᱦᱟ ᱥᱮᱱᱟᱜ ᱠᱩᱠᱢᱩ ᱪᱮᱫ ᱞᱮᱠᱟ ᱦᱮᱱᱟᱜ ᱛᱟᱯᱮᱭᱟ
ᱞᱟᱦᱟ ᱥᱮᱱ ᱫᱚ ᱱᱚᱝᱠᱟᱜᱮ ᱟᱨ ᱯᱞᱮᱭᱟᱨ ᱫᱚ ᱞᱟᱦᱟ ᱥᱮᱱ ᱨᱟᱠᱟᱵᱚᱜ ᱞᱟᱹᱜᱤᱫ ᱱᱚᱣᱟᱜᱮ ᱯᱷᱟᱥᱴ ᱨᱮ ᱠᱞᱟᱵᱽ ᱨᱮᱡᱤᱥᱴᱟᱨ ᱦᱩᱭ ᱡᱚᱲᱟᱣ ᱠᱞᱟᱵᱽ ᱨᱮᱡᱤᱥᱴᱟᱨ ᱠᱷᱚᱡ ᱡᱟᱦᱟᱱ ᱮᱞᱟᱫᱩᱞᱟ ᱠᱷᱮᱞᱟᱫᱩᱞᱟ ᱠᱩ ᱦᱩᱭᱩᱜᱼᱟ ᱛᱚ ᱢᱤᱫᱴᱮᱱ ᱥᱚᱨᱠᱟᱨ ᱥᱮᱫ ᱠᱷᱚᱱ ᱩᱱᱠᱩ ᱦᱚᱸᱠᱚ ᱮᱢᱚᱜᱼᱟ ᱵᱚᱞ ᱠᱷᱮᱞᱟ ᱩᱰᱩᱠ ᱞᱟᱹᱜᱤᱫ ᱦᱚᱸ ᱠᱟᱹᱣᱰᱤ ᱠᱚᱠᱚ ᱮᱢᱚᱜᱼᱟ ᱛᱚ ᱩᱱᱠᱩ ᱜᱮᱠᱚ ᱮᱢ ᱜᱚᱲᱚᱜᱼᱟ ᱦᱤᱡᱩᱜ ᱟᱠᱚ ᱟᱠᱚ ᱦᱚᱸᱠᱚ ᱦᱤᱡᱩᱜᱼᱟ ᱩᱱᱠᱩ ᱦᱚᱸ ᱢᱤᱫᱴᱮᱱ ᱠᱷᱮᱞᱟ ᱨᱮᱭᱟᱜ ᱵᱮᱥᱴ ᱯᱞᱮᱭᱟᱨ ᱠᱚ ᱫᱚᱦᱚᱭᱟ ᱦᱳᱭ ᱚᱱᱠᱟᱜᱮ ᱦᱟᱸᱜ ᱠᱞᱟᱵᱽ ᱨᱮᱡᱤᱥᱴᱟᱨ ᱛᱟᱦᱮᱱ ᱠᱷᱟᱱ ᱦᱟᱸᱜ ᱫᱚ ᱚᱸᱰᱮ ᱠᱷᱚᱱᱜᱮ ᱦᱟᱸᱜ ᱯᱞᱮᱭᱟᱨ ᱫᱚ ᱞᱟᱦᱟᱥᱮᱱ ᱠᱷᱮᱞᱟ ᱠᱟᱛᱮᱫ ᱠᱚ ᱥᱮᱞᱮᱫ ᱠᱚ ᱧᱟᱢᱟ ᱦᱳᱭ ᱚᱠᱟᱴᱟᱜ ᱴᱤᱢ ᱠᱷᱚᱱ ᱚᱸᱰᱮ ᱠᱷᱚᱱ ᱦᱟᱸᱜ ᱠᱷᱮᱞᱟ ᱫᱚ ᱦᱟᱸᱜ ᱠᱚ ᱩᱰᱩᱜᱟ ᱦᱳᱭ ᱩᱰᱩᱜᱽ ᱠᱟᱛᱮᱫ ᱦᱚᱸ ᱚᱸᱰᱮ ᱠᱷᱚᱱ ᱜᱮ ᱦᱟᱸᱜ ᱩᱱᱠᱩ ᱠᱚ ᱟᱵᱚ ᱠᱞᱟᱵᱽ ᱨᱮᱡᱤᱥᱴᱟᱨ ᱠᱷᱚᱱ ᱦᱟᱸᱜ ᱩᱱᱠᱩ ᱢᱤᱫ ᱢᱚᱦᱟᱥᱚᱭ ᱠᱚ ᱦᱤᱡᱩᱜ ᱠᱟᱱᱟ ᱦᱟᱸᱜ ᱚᱸᱰᱮ ᱠᱷᱚᱱᱜᱮ ᱦᱟᱸᱜ ᱴᱤᱢ ᱴᱤᱢ ᱠᱷᱚᱱ ᱦᱟᱸᱜ ᱠᱚ ᱥᱮᱞᱮᱫ ᱠᱚᱣᱟ
ᱦᱮᱸ
ᱟᱡ ᱢᱟᱨᱟᱝ ᱥᱮᱫ ᱨᱟᱠᱟᱵᱚᱜ ᱞᱟᱹᱜᱤᱫ
ᱟᱫᱚ ᱚᱱᱟ ᱦᱚᱸ ᱴᱷᱤᱠ ᱠᱟᱛᱷᱟ ᱠᱟᱱᱟ ᱢᱮᱱᱠᱷᱟᱱ ᱢᱤᱫᱴᱮᱱ ᱠᱟᱛᱷᱟ ᱱᱚᱰᱮ ᱧᱮᱞᱚᱜᱚᱜ ᱠᱟᱱᱟ ᱡᱮ ᱟᱵᱚ ᱥᱟᱱᱛᱟᱲ ᱟᱹᱛᱩ ᱨᱮ ᱡᱮ ᱟᱹᱰᱤᱫᱤᱱ ᱠᱷᱚᱱ ᱠᱷᱮᱞᱳᱹᱰ ᱟᱹᱜᱩᱭᱮᱫᱟᱠᱚ ᱢᱮᱱᱠᱷᱟᱱ ᱚᱱᱠᱟᱱ ᱪᱮᱢᱯᱤᱭᱚᱱ ᱡᱟᱦᱟᱸ ᱫᱚ ᱥᱴᱮᱮᱴ ᱪᱟᱢᱯᱤᱭᱚᱱᱥ ᱥᱮ ᱱᱮᱥᱮᱱᱮᱞ ᱪᱟᱢᱯᱤᱭᱟᱱ ᱤᱱᱴᱟᱨᱱᱮᱥᱮᱱᱮᱞ ᱪᱟᱢᱯᱤᱭᱟᱱ ᱯᱷᱩᱰ ᱠᱷᱮᱞᱳᱲᱤᱟᱹᱰᱤ ᱠᱚᱢ ᱠᱚ ᱦᱩᱭᱩᱜ ᱠᱟᱱᱟ ᱢᱮᱱᱠᱷᱟᱱ ᱱᱚᱜᱼᱚ ᱱᱚᱣᱟ ᱡᱩᱫᱤ ᱥᱩᱠᱨᱤ ᱡᱤᱞ ᱥᱮ ᱱᱚᱣᱟ ᱢᱮᱨᱚᱢ ᱡᱤᱞ ᱠᱚ ᱡᱩᱫᱤ ᱵᱟᱫ ᱠᱟᱛᱮᱮᱫ ᱚᱸᱰᱮ ᱡᱩᱫᱤ ᱢᱚᱡᱽ ᱚᱱᱠᱟᱱᱟᱜ ᱡᱩᱫᱤ ᱫᱚᱦᱚ ᱞᱮᱠᱷᱟᱱ ᱡᱟᱦᱟᱱᱟᱜ ᱢᱮᱰᱮᱞ ᱫᱚᱦᱚ ᱞᱮᱠᱷᱟᱱ ᱠᱟᱯ ᱫᱚᱦᱚ ᱞᱮᱠᱷᱟᱱ ᱥᱮ ᱚᱱᱠᱟᱱᱟᱜ ᱢᱚᱡᱽ ᱥᱤᱞ ᱠᱟᱯ ᱫᱚᱦᱚ ᱞᱮᱠᱷᱟᱱ ᱛᱚ ᱚᱱᱟ ᱛᱤᱱᱟᱹᱜ ᱵᱷᱟᱹᱜᱤ ᱠᱚᱜᱼᱟ ᱠᱟᱨᱚᱱ ᱡᱤᱞ ᱠᱚᱢᱟ ᱟᱹᱜᱩ ᱠᱟᱛᱮᱮᱫ ᱠᱚ ᱧᱩ ᱡᱚᱢ ᱠᱟᱛᱮ ᱠᱚ ᱪᱟᱵᱟᱭ ᱟᱠᱚᱣᱟ ᱟᱨ ᱦᱟᱱᱟ
ᱦᱳᱭ ᱦᱳᱭ ᱦᱳᱭ ᱱᱚᱣᱟ ᱫᱚ ᱚᱱᱮ ᱢᱤᱫᱴᱮᱡ ᱨᱟᱹᱥᱠᱟᱹᱛᱮ ᱠᱷᱮᱞᱟ ᱠᱚ ᱩᱰᱩᱠ ᱞᱮᱫᱼᱟ ᱴᱚᱞᱟ ᱨᱮ ᱛᱟᱦᱮᱸ ᱠᱟᱱᱟ ᱟᱫᱚ ᱵᱟᱨᱦᱨᱮ ᱠᱚᱨᱮ ᱫᱚ ᱠᱷᱮᱞᱟᱰ ᱫᱚ ᱵᱟᱝᱜᱮ ᱠᱷᱟᱹᱞᱤ ᱱᱚᱰᱮ ᱟᱞᱮ ᱴᱷᱮᱱ ᱠᱚᱜᱮ ᱵᱟᱦᱨᱮ ᱨᱧ ᱠᱷᱮᱞᱟ ᱛᱟᱦᱮᱸᱱ ᱠᱷᱟᱱ ᱫᱚ ᱯᱨᱟᱥᱢᱚᱭ ᱧᱚᱜ ᱛᱟᱦᱮᱸ ᱠᱚᱜᱼᱟ
ᱦᱮᱸ ᱦᱮᱸ
ᱱᱚᱣᱟ ᱫᱚ ᱴᱚᱞᱟ ᱯᱟᱲᱟ ᱠᱚ ᱠᱩᱥᱤᱛᱠᱚ ᱠᱷᱮᱞᱟ ᱟᱞᱮᱭᱟ
ᱚ ᱟᱪᱪᱷᱟ ᱚᱱᱠᱟᱜᱮ ᱠᱩᱨᱩᱢᱩᱴᱩ ᱞᱟᱦᱟ ᱤᱫᱤ ᱡᱮ ᱠᱟᱨᱚᱱ ᱱᱚᱣᱟ ᱠᱚᱨᱮ ᱦᱚᱸᱧ ᱧᱮᱞ ᱵᱟᱲᱟ ᱠᱮᱫᱟ ᱟᱭᱢᱟ ᱡᱟᱭᱜᱟ ᱨᱮᱜᱮ ᱟᱫᱚ ᱱᱚᱜᱼᱚ ᱱᱚᱣᱟ ᱢᱤᱫ ᱚᱠᱛᱮ ᱟᱹᱰᱤ ᱟᱸᱴ ᱪᱟᱞᱟᱣᱱᱟ ᱟᱫᱚ ᱱᱚᱣᱟ ᱠᱚ ᱟᱹᱰᱤᱜᱟᱱ ᱪᱚᱨᱪᱟ ᱦᱩᱭᱮᱱ ᱠᱷᱟᱡ ᱥᱮ ᱵᱷᱤᱛᱨᱤ ᱠᱷᱚᱸᱫᱽᱨᱚᱸ ᱠᱚ ᱦᱩᱭᱮᱱ ᱠᱷᱟᱡ ᱟᱫᱚ ᱱᱮᱛᱟᱨ ᱫᱚ ᱱᱚᱣᱟ ᱠᱷᱮᱞᱳᱰ ᱠᱷᱚᱱ ᱫᱚ ᱱᱚᱣᱟ ᱡᱤᱞ ᱮ ᱫᱚᱦᱚ ᱠᱟᱛᱮᱜ ᱠᱷᱮᱞᱳᱰ ᱫᱚ ᱱᱮᱛ ᱨᱮ ᱠᱚ ᱠᱚᱢᱟᱣ ᱠᱟᱱᱟ ᱠᱚ ᱵᱚᱞᱮ ᱠᱚᱢ ᱢᱟᱱᱮ ᱡᱟᱦᱟᱸᱞᱮ ᱞᱮᱠᱟ ᱜᱮ ᱦᱩᱭᱩᱜ ᱦᱳᱭ ᱢᱮᱰᱮᱞ ᱠᱚ ᱮᱢᱟᱣᱟ ᱠᱚ ᱠᱷᱟᱱ ᱢᱟᱱᱮ ᱚᱱᱟ ᱫᱚᱠᱚ ᱫᱚᱦᱚ ᱠᱟᱜᱼᱟ ᱠᱚ ᱧᱮᱞ ᱟᱠᱚ ᱜᱟᱛᱮᱜ ᱠᱚᱦᱚᱸ ᱠᱚ ᱦᱤᱡᱩᱜᱼᱟ ᱛᱤᱱ ᱥᱮ ᱯᱮᱲᱟ ᱠᱚᱠᱚ ᱦᱤᱡᱩᱜ ᱟᱠᱚ ᱧᱮᱞ ᱟᱠᱚ ᱱᱚᱶᱟ ᱫᱚ ᱚᱠᱟᱨᱮᱢ ᱧᱟᱢ ᱞᱮᱫᱟ ᱪᱮᱫ ᱞᱮᱠᱟᱛᱮᱢ ᱠᱷᱮᱞᱳᱰ ᱞᱮᱫᱟ ᱛᱚ ᱟᱹᱰᱤᱜᱟᱱ ᱱᱚᱣᱟ ᱢᱤᱫᱴᱮᱱ ᱟᱫᱚ ᱱᱚᱝᱠᱟ ᱢᱟᱱᱮ ᱵᱟᱹᱭ ᱵᱟᱹᱭᱛᱮ ᱱᱚᱛᱮ ᱦᱟᱜ ᱮ ᱱᱚᱣᱟ ᱱᱟᱠᱷᱟ ᱫᱚ ᱦᱜ ᱛᱷᱚᱲᱟ ᱚᱱᱟ ᱠᱚ ᱯᱷᱮᱨᱟᱣ ᱤᱫᱤ ᱠᱟᱜ ᱠᱚ ᱟᱫᱚ ᱚᱱᱠᱟᱜᱮ ᱡᱩᱫᱤ ᱟᱨᱦᱚᱸ ᱮᱴᱟᱜ ᱠᱚᱨᱮ ᱦᱚᱸ ᱪᱟᱞᱟᱣ ᱤᱫᱤ ᱞᱮᱱᱠᱷᱟᱱ ᱱᱟᱦᱟᱜ
ᱦᱳᱭ ᱱᱚᱛᱮ ᱫᱚ ᱡᱤᱞ ᱠᱷᱮᱞᱟ ᱠᱚᱫᱚ ᱦᱟᱸᱜ ᱵᱚᱱᱫᱚ ᱫᱚ ᱵᱚᱱᱫᱚ ᱟᱠᱟᱱᱟ ᱚᱸᱰᱮ ᱫᱚ ᱯᱤᱞ ᱚᱠᱟᱴᱟᱜ ᱯᱤᱞᱰ ᱨᱮ ᱠᱞᱟᱵᱽ ᱨᱮᱡᱤᱥᱴᱟᱨ ᱜᱮᱭᱟ ᱛᱚ ᱚᱱᱟ ᱯᱤᱞᱰ ᱨᱮᱫᱚ ᱡᱤᱞ ᱠᱷᱮᱞᱟ ᱫᱚ ᱵᱷᱟᱝ ᱵᱷᱟᱜᱤᱭᱟ
ᱦᱩᱸ ᱢᱚᱡᱽ ᱠᱟᱛ ᱠᱟᱱᱟ ᱦᱩᱸ ᱦᱩᱸ
ᱟᱨ ᱚᱠᱟ ᱠᱚ ᱯᱤᱞ ᱵᱟᱝ ᱨᱮᱡᱤᱥᱴᱟᱨ ᱫᱚᱫᱟ ᱚᱱᱟ ᱫᱚ ᱟᱠᱚ ᱠᱩᱥᱤ ᱛᱮᱠᱚ ᱩᱰᱩᱠᱟᱟ
ᱦᱮᱸᱮᱸ
ᱦᱳᱭ ᱚᱱᱠᱟ ᱜᱮᱠᱚ ᱠᱷᱮᱞᱟᱭᱟ
ᱟᱫᱚ ᱱᱤᱛᱚᱜ ᱫᱷᱟᱹᱨᱤᱡ ᱨᱮ ᱟᱯᱮ ᱴᱚᱴᱷᱟ ᱠᱷᱚᱱ ᱡᱟᱦᱟᱸ ᱚᱱᱠᱟᱱᱟᱜ ᱢᱚᱸᱡ ᱢᱮ ᱯᱞᱮᱭᱟᱨ ᱠᱚ ᱦᱩᱭ ᱠᱟᱱᱟ ᱥᱮ ᱵᱟᱝ
ᱦᱳᱭ ᱯᱞᱮᱭᱟᱨ ᱫᱚ ᱢᱮᱱᱟᱜ ᱠᱚᱣᱟ ᱠᱞᱟᱵᱽ ᱫᱚ ᱦᱟᱸᱜᱜᱚᱭ ᱮᱛᱚᱦᱚᱵ ᱜᱮ ᱨᱮᱡᱤᱥᱴᱟᱨ ᱦᱩᱭ ᱠᱟᱱᱟ ᱦᱟᱸᱜ
ᱚᱸ
ᱦᱳᱭ ᱚᱱᱟ ᱢᱟᱨᱟᱝ ᱥᱮᱱ ᱦᱚᱲ ᱦᱟᱸᱜ ᱠᱩ ᱟᱵᱚ ᱪᱮᱛᱟᱱ ᱦᱜ ᱦᱚᱲᱠᱚ ᱥᱳᱭ ᱞᱮᱠᱟᱱ ᱜᱮᱦᱟᱸᱜ ᱢᱟᱨᱟᱝ ᱥᱮᱫ ᱞᱟᱦᱟᱜᱼᱟ
ᱦᱩᱸ ᱦᱩᱸ ᱱᱤᱭᱟᱹ ᱠᱚ ᱢᱟᱫᱽᱫᱷᱚᱢ ᱛᱮᱦᱚᱸ ᱥᱚᱨᱠᱟᱨᱟᱜ ᱪᱟᱹᱠᱨᱤ ᱠᱚ ᱦᱟᱢᱮᱴ ᱫᱟᱲᱮᱭᱟᱜ ᱠᱟᱱ ᱜᱮᱭᱟ ᱦᱟᱢᱮᱴ ᱫᱚ ᱛᱟᱨᱚᱱ ᱢᱚᱸᱡᱽ ᱡᱩᱚᱫᱤ ᱠᱷᱮᱞᱳᱰ ᱠᱚ ᱪᱟᱞᱟᱣ ᱞᱮᱱᱠᱷᱟᱱ ᱧᱟᱢᱮᱫ ᱠᱟᱱ ᱜᱮᱭᱟ ᱠᱚ ᱟᱨ ᱦᱤᱡᱩᱜ ᱠᱟᱱ ᱫᱤᱱ ᱨᱮ ᱩᱱᱠᱩ ᱦᱟᱨᱟ ᱨᱟᱠᱟᱵ ᱜᱤᱫᱽᱨᱟᱹ ᱠᱚ ᱞᱟᱹᱜᱤᱫ ᱛᱮ ᱢᱟᱱᱮ ᱦᱚᱲᱢᱚ ᱥᱮᱫ ᱛᱮᱦᱚᱸ ᱢᱚᱡᱽ ᱢᱤᱫᱴᱮᱱ ᱦᱩᱭᱩᱜ ᱠᱟᱱᱟ ᱨᱳᱜᱽ ᱟᱡᱟᱨ ᱠᱷᱚᱱ ᱦᱚᱸ ᱛᱷᱚᱲᱟ ᱥᱮᱵᱷ ᱦᱩᱭᱩᱜ ᱠᱟᱱᱟ ᱟᱨ ᱢᱟᱱᱮ ᱥᱚᱨᱠᱟᱨᱟᱜ ᱡᱚᱵ ᱦᱚᱸ ᱚᱱᱛᱮᱢ ᱦᱟᱛᱟᱣ ᱫᱟᱲᱮᱭᱟᱜ ᱠᱟᱱᱟ ᱱᱚᱣᱟ ᱦᱚᱸ ᱢᱤᱫᱴᱮᱱ ᱢᱚᱡᱽ ᱤᱭᱟᱹ ᱠᱟᱱ ᱜᱮᱭᱟ ᱥᱩᱵᱤᱫᱷᱟ ᱠᱟᱱ ᱜᱮᱭᱟ ᱟᱵᱚ ᱠᱚ ᱞᱟᱹᱜᱤᱫ ᱛᱮᱦᱚᱸ
ᱦᱮᱸ ᱟᱵᱚ ᱠᱚᱣᱟᱜ ᱦᱚᱲᱢᱚ ᱠᱚᱫᱚ ᱦᱟᱸᱜ ᱵᱟᱝ ᱛᱮᱭᱟᱨᱚᱜ ᱚᱱᱟ ᱤᱱᱟᱹᱜ ᱟᱸᱴ ᱫᱚ ᱧᱮᱞ ᱴᱼᱟ ᱟᱹᱰᱤᱜᱟᱱ ᱦᱟᱸᱜ ᱱᱮᱥᱟ ᱡᱤᱱᱤᱥ ᱠᱚ ᱤᱭᱩᱥᱮᱫᱼᱟ ᱛᱚ
ᱱᱚᱰᱮ ᱜᱮ ᱡᱚᱛᱚᱠᱷ ᱠᱷᱚᱱ ᱫᱚ ᱵᱟᱹᱲᱤᱡ
ᱦᱳᱭ ᱚᱸᱰᱮ ᱠᱷᱚᱱᱜᱮ ᱟᱵᱚ ᱠᱚᱲᱟ ᱠᱚ ᱫᱚ ᱦᱟᱸᱜ ᱦᱚᱲᱢᱚ ᱠᱚᱫᱚ ᱦᱟᱸᱜ ᱵᱟᱝ ᱛᱮᱭᱟᱨᱚᱜ ᱠᱟᱱᱟ ᱟᱨ ᱢᱤᱼᱢᱤᱫ ᱠᱚ ᱢᱮᱱᱟᱜ ᱠᱚᱣᱟ ᱠᱟᱹᱴᱤᱡ ᱠᱷᱚᱱ ᱜᱮ ᱦᱟᱸᱜ ᱡᱚᱢ ᱠᱚ ᱪᱮᱫ ᱮᱼᱟ ᱟᱨ ᱮᱴᱟᱜ ᱡᱟᱹᱛᱤ ᱠᱚ ᱦᱟᱸᱜ ᱠᱟᱹᱴᱤᱡ ᱠᱷᱚᱱ ᱜᱮ ᱦᱟᱸᱜ ᱠᱚ ᱯᱮᱠᱴᱤᱥᱚᱜᱼᱟ ᱟᱨ ᱟᱵᱚ ᱠᱚᱫᱚ ᱦᱟᱜ ᱫᱚ ᱯᱨᱮᱠᱴᱤᱥ ᱠᱚᱫᱚ ᱦᱟᱸᱜ ᱵᱟᱹᱱᱩᱜᱼᱟ ᱚᱱᱟᱛᱮ ᱚᱸᱰᱮ ᱠᱷᱚᱡ ᱜᱮᱵᱚᱱ ᱞᱮᱛᱟᱲᱚᱜ ᱠᱟᱱᱟ
ᱦᱮᱸ ᱦᱳᱭ ᱜᱮ ᱚᱱᱟᱠᱚ ᱠᱟᱛᱮᱫ ᱜᱮ ᱵᱚᱞᱮ ᱧᱮᱞ ᱞᱮᱱᱟ ᱡᱮ ᱚᱱᱟ ᱡᱤᱞ ᱠᱷᱮᱞᱟ ᱞᱮᱱᱠᱷᱟᱱ ᱩᱱᱠᱩ ᱯᱞᱮᱭᱟᱨ ᱠᱚ ᱪᱮᱫ ᱠᱚ ᱪᱤᱠᱟᱹᱭᱟ ᱡᱤᱞ ᱡᱤᱛᱟᱹᱣ ᱟᱹᱜᱩᱭᱱᱟᱠᱚ ᱛᱚ ᱡᱤᱞ ᱢᱟᱭ ᱧᱟᱢ ᱟᱠᱟᱫᱼᱟ ᱯᱚᱱᱨᱚ ᱵᱤᱥ ᱠᱮᱡᱤ ᱯᱚᱸᱪᱤᱥ ᱠᱮᱡᱤ ᱛᱚ ᱩᱱᱠᱩ ᱫᱚ ᱪᱮᱫ ᱠᱚ ᱪᱤᱠᱟᱭᱟ ᱟᱫᱚ ᱚᱱᱮ ᱠᱚ ᱡᱚᱲᱦᱟᱭᱮᱱᱟ ᱩᱱᱠᱩ ᱫᱚ ᱡᱟᱦᱟᱭ ᱱᱩᱠᱚ ᱮᱢᱟᱭᱟ ᱛᱷᱚᱲᱟ ᱛᱷᱚᱲᱟ ᱞᱟᱸᱜᱟ ᱯᱷᱩᱨᱭᱟᱹ ᱞᱮᱱ ᱟᱫᱚ ᱞᱟᱸᱜᱟ ᱯᱷᱟᱹᱨᱭᱟᱹ ᱢᱟᱱᱮ ᱦᱟᱱᱟ ᱫᱚ ᱦᱟᱜ ᱟᱫᱚ ᱟᱭᱟᱜ ᱚᱠᱟᱴᱟᱜ ᱢᱟᱱᱮ ᱪᱟᱢᱯᱤᱭᱟᱱ ᱨᱮᱭᱟᱜ ᱤᱭᱟᱹᱛᱮᱫ ᱢᱟᱱᱮ ᱠᱩᱲᱩᱢᱩᱴᱩ ᱛᱚ ᱚᱱᱟ ᱫᱚ ᱜ ᱱᱟᱣᱟ ᱛᱮᱜᱫᱚ ᱚᱱᱮ ᱵᱟᱹᱭ ᱵᱟᱹᱭᱛᱮ ᱤᱭᱟᱹᱜ ᱠᱟᱱ ᱛᱟᱭᱟ
ᱦᱳᱭ ᱢᱤᱢᱤᱫ ᱢᱤᱫ ᱡᱟᱭᱜᱟ ᱪᱮᱠᱟᱛᱮ ᱵᱟᱰᱟᱭ ᱠᱟᱱᱟ ᱦᱟᱸᱜ ᱡᱤᱞ ᱠᱷᱮᱞᱟ ᱠᱚᱫᱚ ᱦᱟᱸᱜ ᱚᱱᱮᱠᱟ ᱡᱤᱛᱟᱹᱣ ᱞᱮᱱᱠᱷᱟᱱ ᱦᱟᱸᱜ ᱫᱚ ᱩᱱᱠᱩ ᱫᱚ ᱯᱟᱨᱥᱚᱱᱟᱞ ᱯᱟᱴᱤ ᱠᱚ ᱦᱟᱛᱟᱣᱟ ᱟᱨ ᱟ ᱟ ᱴᱚᱴᱷᱟ ᱫᱚ ᱦᱟᱸᱜ ᱱᱚᱝᱠᱟ ᱠᱟᱱᱟ ᱡᱚᱠᱷᱚᱱ ᱦᱟᱸᱜ ᱯᱷᱩᱴᱵᱚᱞ ᱡᱟᱦᱱᱟᱜ ᱜᱮ ᱯᱨᱟᱭᱮᱥ ᱦᱮᱡ ᱞᱮᱱᱠᱷᱟᱱ ᱯᱟᱭᱥᱟ ᱠᱚ ᱪᱮᱫ ᱠᱚ ᱦᱮᱡ ᱞᱮᱱ ᱠᱷᱟᱱ ᱠᱷᱟᱹᱞᱤ ᱡᱤᱞ ᱥᱩᱢᱩᱝ ᱜᱮ ᱡᱚᱢᱚᱜᱼᱟ ᱟᱨ ᱤᱱᱟᱹᱜ ᱠᱷᱚᱱ ᱵᱟᱹᱠᱤ ᱫᱚ ᱯᱟᱨᱥᱮᱱ ᱯᱟᱴᱤ ᱫᱚ ᱵᱟᱝ ᱛᱟᱦᱮᱱᱟ ᱱᱚᱸᱰᱮ ᱟᱞᱮ ᱴᱚᱴᱷᱟ ᱨᱮᱫᱚ ᱦᱟᱸᱜ ᱡᱚᱛᱚ ᱜᱮ ᱦᱟᱸᱜ ᱠᱚ ᱤᱥᱠᱩᱞ ᱠᱚᱞᱮᱡᱽ ᱠᱟᱱᱟ ᱦᱟᱸᱜ ᱛᱚ ᱟᱨ ᱚᱱᱛᱮ ᱫᱚ ᱦᱟᱸᱜ ᱵᱟ ᱠᱚ ᱤᱫᱤ ᱚᱪᱚᱣᱟᱜᱼᱟ ᱦᱟᱸᱜ ᱱᱚᱸᱰᱮ ᱫᱚ ᱦᱟᱸᱜ ᱠᱷᱟᱹᱞᱤ ᱡᱤᱞ ᱠᱚ ᱠᱷᱟᱹᱡᱟᱹᱲᱤ ᱠᱚ ᱦᱟᱸᱜ ᱤᱱᱟᱹᱠᱚ ᱡᱚᱢ ᱵᱟᱲᱟ ᱠᱟᱛᱮᱫ ᱤᱱᱟᱹᱠᱚ ᱠᱷᱟᱱ ᱜᱮ ᱦᱟᱸᱜ ᱠᱚ ᱟᱯᱟᱱ ᱟᱹᱯᱤᱱᱚᱜᱼᱟ
ᱦᱮᱸ ᱦᱮᱸᱸ
ᱟᱨ ᱚᱱᱛᱮᱱᱟᱜ ᱯᱟᱨᱥᱱᱟᱞ ᱯᱟᱨᱴᱤ ᱠᱚᱫᱚ ᱫᱚ ᱦᱟᱸᱜ ᱱᱚᱸᱰᱮ ᱫᱚ ᱵᱟᱹᱱᱩᱜ ᱟᱠᱟᱼᱟ ᱮᱴᱟᱜ ᱠᱚᱨᱮ ᱫᱚ ᱦᱟᱜ ᱠᱚᱲᱟᱭ ᱮᱴᱟᱜ ᱠᱚᱫᱚ ᱦᱟᱸᱜ ᱟᱹᱰᱤ ᱡᱟᱹᱥᱛᱤ ᱜᱮ ᱟᱸᱡᱚᱢᱚᱜ ᱠᱟᱱᱟ ᱚᱱᱛᱮ ᱫᱚ
ᱢᱟᱱᱮ ᱚᱠᱚᱭ ᱠᱚᱫᱚ ᱩᱱᱠᱩ ᱩᱱᱠᱩ ᱠᱚᱨᱮᱱ ᱞᱟᱹᱴᱩ ᱯᱞᱮᱭᱟᱨ ᱠᱚ ᱛᱟᱦᱮᱱ ᱠᱷᱟᱱ ᱟᱨ ᱩᱱᱠᱩ ᱠᱚ ᱡᱩᱫᱤ ᱚᱱᱟ ᱦᱮᱣᱟ ᱠᱚ ᱛᱟᱦᱮᱱᱟᱱ ᱩᱱᱠᱩ ᱩᱱᱠᱩ ᱠᱚ ᱟᱹᱭᱩᱨ ᱠᱚᱣᱟ
ᱦᱳᱭ ᱚᱱᱟᱜᱮ ᱟᱢᱟᱜ ᱟᱵᱚ ᱦᱚᱲᱟᱜ ᱢᱟ ᱢᱟᱨᱟᱝ ᱥᱚᱱᱢᱟᱱ ᱦᱩᱭᱩᱜ ᱠᱟᱱᱟ ᱛᱚ ᱚᱱᱟ ᱛᱮᱜᱮ ᱟᱵᱚ ᱚᱸᱰᱮ ᱠᱷᱚᱱᱜᱮ ᱦᱟᱸᱜ ᱵᱚᱱ ᱦᱳᱭ ᱫᱚᱵᱚᱱ ᱧᱮᱞ ᱦᱚᱪᱚᱜ ᱠᱟᱱᱟ ᱞᱟᱛᱟᱨᱚᱜ ᱠᱟᱱᱟ
ᱛᱮᱜᱮ ᱟᱵᱚᱣᱟᱜ ᱢᱟᱱ ᱥᱚᱱᱢᱟᱱ ᱪᱟᱞᱟᱜᱼᱟ ᱟᱫᱚ ᱛᱟᱭᱚᱢ ᱫᱚ
ᱦᱳᱭ ᱚᱱᱟ ᱜᱮᱠᱚ ᱢᱮᱱ ᱠᱟᱫᱟᱼᱟ ᱢᱟᱨᱟᱝ ᱢᱟᱨᱟᱝ ᱟᱵᱚᱨᱮᱱ ᱯᱮᱲᱟ ᱠᱚᱠᱚ ᱦᱤᱡᱩᱜᱼᱟ ᱟᱵᱚ ᱢᱟ ᱫᱟᱜ ᱠᱚᱛᱮ ᱵᱚᱱ ᱫᱟᱨᱟᱢ ᱠᱚᱣᱟ ᱫᱟᱜ ᱧᱩ ᱞᱮᱠᱷᱟᱱ ᱜᱮ ᱩᱱᱤ ᱦᱚᱸ ᱥᱚᱢᱟᱱᱮ ᱵᱩᱡᱷᱟᱹᱜᱼᱟ ᱟᱨ ᱟᱵᱚ ᱚᱱᱠᱟ ᱢᱟ ᱵᱟᱝ ᱡᱚᱠᱷᱚᱱ ᱦᱩᱱᱟ ᱵᱟᱝ ᱧᱟᱢᱟ ᱥᱚᱱᱢᱟᱱ ᱵᱟᱭ ᱧᱟᱢᱟ
ᱵᱟᱭ ᱧᱟᱢᱟ ᱦᱮᱸ ᱠᱟᱛᱷᱟ ᱠᱟᱱ ᱜᱮᱭᱟ ᱱᱚᱣᱟ ᱟᱵᱚᱣᱟᱜ ᱛᱷᱚᱲᱟ ᱜᱟᱱ ᱱᱚᱣᱟ ᱠᱚ ᱟᱹᱨᱩ ᱯᱷᱮᱨᱟᱣ ᱨᱮᱭᱟᱜ ᱟᱹᱰᱤᱜᱟᱱ ᱞᱟᱹᱠᱛᱤ ᱢᱮᱱᱟᱜᱼᱟ ᱟᱨ ᱱᱚᱣᱟ ᱱᱚᱣᱟ ᱠᱚᱫᱚ ᱛᱤᱱᱟᱹᱜ ᱜᱮᱵᱚᱱ ᱢᱟᱱᱮ ᱧᱮᱞ ᱛᱷᱤᱨ ᱠᱟᱜᱼᱟ ᱥᱮᱢ ᱥᱟᱯᱳᱨᱴ ᱤᱫᱤᱤᱭᱟ ᱩᱱᱟᱹᱜ ᱜᱮ ᱟᱨᱦᱚᱸ ᱥᱚᱢᱟᱡᱽ ᱨᱮ ᱵᱟᱹᱲᱤᱡᱟᱜ ᱡᱤᱱᱤᱥ ᱫᱚ ᱵᱚᱞᱚ ᱤᱫᱤᱭᱟ
ᱦᱮᱸ ᱟᱵᱚ ᱴᱚᱴᱷᱟ ᱱᱚᱣᱟ ᱱᱚᱣᱟ ᱦᱟᱜ ᱠᱚ ᱵᱚᱱᱫᱚ ᱞᱮᱱᱠᱷᱟᱱ ᱦᱟᱸᱜ ᱵᱚᱱ ᱞᱟᱦᱟ ᱥᱮᱫ ᱫᱟᱲᱮᱭᱟᱜᱼᱟ ᱟᱨ ᱡᱚᱠᱷᱚᱱ ᱦᱟᱸᱜ ᱱᱚᱣᱟ ᱵᱚᱱᱫᱚ ᱵᱟᱝ ᱦᱩᱭ ᱞᱮᱱᱠᱷᱟᱱ ᱞᱟᱦᱟᱥᱮᱱ ᱫᱚ ᱦᱟᱸᱜ ᱮᱦᱚᱜ ᱵᱟᱵᱚᱱ ᱛᱟᱲᱟᱢ ᱫᱟᱲᱮᱭᱟᱜᱼᱟ ᱱᱮᱛᱟᱨ ᱢᱟ ᱦᱟᱸᱜ ᱠᱟᱹᱴᱤᱡ ᱠᱟᱹᱴᱤᱡ ᱠᱷᱚᱱ ᱜᱮᱠᱚ ᱪᱮᱫᱮᱫᱼᱟ ᱠᱷᱟᱹᱞᱤ ᱤᱱᱠᱟᱱ ᱤᱥᱠᱩᱞ ᱠᱞᱟᱥ ᱯᱟᱭᱤᱯ ᱠᱚᱨᱮ ᱦᱟᱜ ᱠᱚ ᱫᱮᱡ ᱞᱮᱱ ᱠᱷᱟᱱ ᱜᱮ ᱢᱟ ᱡᱚᱢᱟᱜ ᱠᱚ ᱪᱮᱫ ᱪᱮᱵᱟᱭᱟ ᱚᱱᱟ ᱛᱮᱜᱮ ᱦᱟᱸᱜ ᱟᱵᱚ ᱫᱚᱵᱚᱱ ᱞᱟᱛᱟᱨᱚᱜ ᱠᱟᱱᱟ ᱦᱚᱲᱢᱚ ᱠᱚᱛᱮ ᱦᱚᱸ ᱡᱚᱛᱚ ᱠᱚ ᱦᱟᱸᱜ ᱚᱱᱟ ᱛᱮᱵᱚᱱ ᱡᱟᱦᱟᱸ ᱠᱚᱨᱮ ᱪᱟᱞᱟᱣ ᱞᱮᱱᱠᱷᱟᱱᱡ ᱢᱤᱫᱴᱮᱱ ᱜᱟᱱ ᱪᱮᱫ ᱠᱚᱪᱚᱝ ᱵᱚᱱ ᱜᱟᱹᱞᱛᱤ ᱧᱚᱜ ᱞᱮᱱᱠᱷᱟᱱᱚᱜ ᱵᱚᱱ ᱟᱵᱚ ᱫᱚᱵᱚᱱ ᱱᱮᱜᱽᱞᱮᱴ ᱦᱚᱪᱚᱜᱼᱟ ᱦᱳᱭ ᱟᱫᱚ ᱟᱵᱚ ᱫᱚ ᱨᱚᱲ ᱠᱚᱫᱚ ᱦᱟᱸᱜ ᱫᱚᱵᱚᱱ ᱫᱟᱲᱮᱭᱟᱜᱼᱟ ᱦᱟᱸᱜ ᱦᱚᱲᱢᱚ ᱠᱚᱛᱮ ᱵᱚᱱ ᱞᱟᱛᱟᱨ ᱧᱚᱜ ᱜᱮᱭᱟᱛᱚ ᱛᱷᱚᱲᱟ ᱜᱟᱱ ᱱᱚᱝᱠᱟ ᱫᱷᱚᱨᱢᱚᱲ ᱧᱚᱜ ᱦᱚᱸ ᱱᱚᱝᱠᱟ ᱵᱷᱟᱜᱮ ᱩᱱ ᱫᱚᱭ ᱢᱮᱱᱮ ᱠᱚ ᱤᱧᱮ ᱫᱷᱟᱢᱠᱟᱣᱤᱧᱟᱹ ᱥᱮ ᱪᱮᱠᱟᱹ ᱮᱧᱟ ᱚᱱᱟ ᱵᱚᱛᱚᱨ ᱪᱮᱫ ᱜᱮ ᱵᱟᱭ ᱨᱚᱲ ᱮ
ᱦᱳᱭ ᱦᱳᱭ ᱦᱮᱸ ᱦᱮᱸ ᱚᱱᱟ ᱠᱟᱱ ᱜᱮᱭᱟ ᱟᱫᱚ ᱚᱱᱟ ᱤᱭᱟᱹᱛᱮ ᱡᱚᱛᱚ ᱥᱮᱫ ᱜᱮ ᱱᱚᱣᱟ ᱜᱟᱨᱡᱮᱱ ᱠᱚ ᱥᱮ ᱚᱱᱠᱟᱱ ᱠᱷᱮᱥ ᱧᱚᱜ ᱠᱚᱦᱚᱸ ᱠᱟᱹᱴᱤᱡ ᱠᱚ ᱦᱟᱨᱟ ᱨᱟᱠᱟᱵᱚᱜ ᱜᱤᱫᱽᱨᱟᱹ ᱚᱱᱠᱟᱱᱟᱜ ᱮᱣᱟᱨᱱᱮᱥ ᱜᱮ ᱮᱢᱟᱣᱟᱠᱚ ᱦᱩᱭᱩᱜ-ᱟ ᱮᱸᱰᱮᱠᱷᱟᱱ ᱵᱷᱚᱵᱤᱥᱚᱛ ᱥᱮ ᱦᱤᱡᱩᱜ ᱠᱟᱱ ᱫᱤᱱᱨᱮ
ᱢᱤᱫᱴᱮᱱ ᱞᱤᱧ ᱢᱮᱱᱮᱫ-ᱟ ᱟ ᱜᱚᱢᱠᱮ ᱚᱱᱠᱟᱱᱟᱜ ᱡᱤᱱᱤᱥ ᱫᱚ ᱦᱟᱸᱜ ᱟᱵᱚ ᱨᱮᱸᱜᱮᱡ ᱱᱟᱪᱟᱨ ᱦᱚᱲ ᱫᱚ ᱦᱟᱸᱜ ᱫᱚ ᱵᱟᱵᱚᱱ ᱛᱮᱭᱟᱨ ᱫᱚ ᱚᱱᱠᱟᱱ ᱠᱚᱫᱚ ᱦᱟᱸᱜ ᱚᱱᱮ ᱟᱵᱚᱨᱮᱱ ᱢᱤᱫᱴᱮᱱ ᱢᱩᱠᱷᱤᱭᱟᱹ ᱧᱚᱜ ᱢᱚᱦᱟᱥᱚᱭ ᱠᱚᱦᱟᱜ ᱚᱱᱠᱟᱱᱟᱜ ᱦᱚᱲ ᱜᱮᱠᱚ ᱦᱟᱸᱜ ᱠᱚ ᱚᱱᱟ ᱠᱚᱫᱚ ᱠᱚ ᱦᱟᱸᱜ ᱠᱚ ᱵᱤᱡᱽᱱᱮᱥ ᱠᱚ ᱦᱟᱛᱟᱣ ᱮᱭᱟ
ᱦᱮᱸ ᱦᱮᱸ
ᱟᱨ ᱡᱚᱠᱷᱚᱱ ᱜᱮ ᱦᱟᱸᱜ ᱟᱢ ᱨᱮᱸᱜᱮᱡ ᱱᱟᱪᱟᱨ ᱦᱚᱸᱜ ᱦᱚᱲ ᱦᱟᱸᱜ ᱠᱚ ᱧᱩᱭᱮᱫ ᱫᱚ ᱟᱨ ᱚᱸᱰᱮ ᱠᱷᱚᱱᱜᱮ ᱦᱟᱸᱜ ᱯᱚᱭᱥᱟ ᱫᱚ ᱩᱱᱤ ᱨᱮᱸᱜᱮᱡ ᱱᱟᱪᱟᱨ ᱴᱷᱮᱡ ᱠᱷᱚᱱ ᱜᱮ ᱦᱟᱸᱜ ᱫᱚᱭ ᱠᱟᱹᱣᱰᱤ ᱠᱚᱫᱚ ᱦᱟᱸᱜ ᱡᱚᱛᱚᱭ ᱨᱟᱠᱟᱵᱚᱜ ᱠᱟᱱᱟ ᱟᱨ ᱡᱚᱠᱷᱚᱱ ᱦᱟᱸᱜ ᱨᱮᱸᱜᱮᱡ ᱱᱟᱪᱟᱨ ᱦᱚᱲ ᱡᱟᱦᱟᱱᱟᱜ ᱜᱟᱞ ᱛᱤ ᱮᱢᱟᱱ ᱞᱮᱠᱷᱟᱡ ᱧᱩ ᱠᱚᱛᱮ ᱪᱮᱫ ᱠᱚᱛᱮ ᱡᱚᱠᱷᱚᱱ ᱩᱱᱤ ᱜᱮ ᱦᱟᱸᱜ ᱜᱮᱭ ᱨᱚᱲᱮᱭᱟ ᱟᱨ ᱩᱱᱤ ᱜᱮᱦᱟᱸᱜ ᱫᱚᱭ ᱯᱚᱥᱲᱟᱣᱮᱭᱟ ᱟᱨ ᱩᱱᱤ ᱜᱮ ᱦᱟᱸᱜ ᱫᱚ ᱨᱮᱸᱜᱮᱡ ᱦᱚᱲ ᱴᱷᱮᱱ ᱠᱷᱚᱱ ᱜᱮᱭ ᱨᱟᱠᱟᱵ ᱦᱚᱪᱚᱜ ᱠᱟᱱᱟᱭ ᱦᱟᱸᱜ ᱱᱚᱝᱠᱟᱱᱟᱜ ᱠᱟᱱᱟ ᱟᱨ ᱡᱟᱭᱜᱟ ᱡᱟᱭᱜᱟ ᱨᱮ ᱧᱮᱞ ᱠᱚᱦᱟᱜ ᱚᱠᱚᱭ ᱢᱚᱦᱟᱥᱚᱭ ᱢᱩᱠᱷᱤᱭᱟᱹ ᱜᱮᱭᱟᱭ ᱩᱱᱤ ᱜᱮ ᱩᱱᱤ ᱴᱷᱮᱱ ᱜᱮ ᱦᱟᱸᱜ ᱡᱚᱛᱚ ᱧᱟᱢᱚᱜᱼᱟ ᱚᱱᱟ ᱠᱚᱫᱚ
ᱦᱩᱸ
ᱟᱫᱚ ᱚᱱᱟ ᱠᱷᱟᱹᱛᱤᱨ ᱛᱮᱦᱟᱸᱜ ᱱᱚᱣᱟ ᱠᱚᱫᱚ ᱵᱟᱝ ᱵᱚᱱᱫᱚᱜ ᱠᱟᱱᱟ
ᱦᱮᱸ
ᱴᱷᱤᱠᱞᱤᱧ ᱦ ᱴᱷᱤᱠᱞᱤᱤᱧ ᱨᱚᱲ ᱜᱮᱭᱟ ᱛᱚ ᱥᱮ ᱵᱟᱹᱲᱤᱡ ᱮᱱᱟ
ᱵᱟᱝ ᱵᱟᱝ ᱱᱚᱣᱟ ᱠᱚᱫᱚ ᱡᱚᱛᱷᱟᱛ ᱨᱮᱭᱟᱜ ᱜᱮᱵᱮᱱ ᱨᱚᱲ ᱠᱟᱜᱼᱟ ᱢᱚᱸᱡᱽ ᱠᱟᱛᱷᱟ ᱠᱟᱱᱟ ᱱᱚᱜᱼᱚ ᱱᱚᱣᱟ ᱠᱚ ᱠᱷᱚᱱ ᱜᱮ ᱟᱵᱚ ᱫᱚ ᱛᱤᱱᱟᱹᱜ ᱜᱮᱵᱚᱱ ᱮᱨᱟᱲ ᱨᱮᱵᱚᱱ ᱛᱟᱦᱮᱸ ᱫᱟᱲᱮᱭᱟᱜᱼᱟ ᱛᱤᱱᱟᱹᱜ ᱜᱮ ᱱᱚᱣᱟ ᱠᱷᱚᱱ ᱥᱟᱦᱟᱨ ᱨᱮᱵᱚᱱ ᱛᱟᱦᱮᱱᱟ ᱟᱵ ᱩᱱᱟᱹᱜ ᱜᱮ ᱟᱵᱚᱣᱟᱜ ᱥᱚᱢᱟᱡᱽ ᱵᱟᱧᱪᱟᱜᱼᱟ ᱜᱷᱟᱨᱚᱸᱡᱽ ᱫᱩᱣᱟᱹᱨ ᱵᱟᱧᱪᱟᱜᱼᱟ ᱟᱵᱚᱣᱟᱜ ᱟᱨ ᱦᱚᱲᱢᱚ ᱠᱚ ᱵᱟᱧᱪᱟᱜᱼᱟ ᱟᱨ ᱵᱟᱠᱷᱟᱱ ᱫᱚ ᱮᱱᱮᱫ ᱟᱵᱚ ᱚᱱᱟ ᱨᱮᱵᱚᱱ ᱞᱟᱠᱮᱨ ᱤᱫᱤ ᱞᱮᱱᱠᱷᱟᱱ ᱮᱸᱰᱮᱠᱷᱟᱱ ᱟᱵᱚ ᱦᱚᱲᱢᱚ ᱦᱚᱸ ᱪᱟᱞᱟᱜᱼᱟ ᱜᱷᱟᱨᱚᱡᱽ ᱫᱩᱣᱟᱹᱨ ᱦᱚᱸ ᱪᱟᱞᱟᱜᱼᱟ ᱥᱚᱢᱟᱡᱽ ᱦᱚᱸ ᱪᱟᱞᱟᱜᱼᱟ ᱡᱚᱛᱚᱣᱟᱜ ᱜᱮ ᱟᱵᱚ ᱵᱟᱹᱭ ᱵᱟᱹᱭ ᱛᱮ ᱟᱵᱚ ᱫᱚ ᱪᱟᱞᱟᱜ ᱛᱟᱵᱚᱱᱟ
ᱦᱳᱭ ᱜᱚᱢᱠᱮ ᱧᱮᱞ ᱢᱮ ᱢᱤᱫ ᱦᱚᱲᱜᱮ ᱱᱟᱦᱟᱜ ᱪᱟᱞᱟᱣᱛᱮᱫ ᱩᱱᱤ ᱫᱚᱥ ᱵᱤᱥ ᱴᱟᱠᱟ ᱛᱮᱦᱚᱸ ᱵᱟᱭ ᱢᱚᱱᱮᱮᱜᱼᱟ ᱡᱚᱠᱷᱚᱱᱦᱟᱜ ᱯᱚᱧᱪᱟᱥ ᱴᱟᱠᱟ ᱠᱷᱚᱱᱚ ᱢᱟᱭ ᱯᱟᱨᱚᱢᱮ ᱟᱨᱚ ᱯᱚᱧᱪᱟᱥ ᱴᱟᱠᱟ ᱠᱷᱚᱱ ᱡᱚᱠᱷᱚᱱ ᱟᱨᱚᱡᱽ ᱯᱚᱧᱪᱟᱥ ᱴᱟᱠᱟ ᱠᱟᱛᱮᱫ ᱜᱮᱭ ᱮᱢᱠᱷᱟᱱ ᱟᱨ ᱩᱱᱤ ᱴᱷᱮᱱ ᱫᱚᱥ ᱡᱚᱱ ᱜᱟᱱ ᱪᱟᱞᱟᱣ ᱞᱮᱱᱠᱷᱟᱱ ᱢᱟ ᱫᱤᱱᱨᱮ ᱩᱱᱤ ᱯᱟᱸᱪᱥᱚ ᱴᱟᱠᱟᱭ ᱦᱮᱡ ᱟᱭ ᱠᱟᱱᱟ ᱡᱚᱠᱷᱚᱱ ᱨᱚᱡ ᱨᱚᱡ ᱜᱮ ᱩᱱᱤ ᱪᱟᱸᱫᱳ ᱨᱮ ᱛᱤᱱᱟᱹᱜ ᱠᱟᱢᱟᱭᱮ ᱟ
ᱦᱮᱸ
ᱛᱷᱚᱰᱟ ᱦᱟᱜ ᱯᱚᱱᱨᱚ ᱦᱟᱡᱟᱨ ᱦᱳᱭ ᱟᱨᱚ ᱟᱨ ᱡᱚᱠᱷᱚᱱ ᱦᱟᱸᱜ ᱚᱠᱚᱭᱮ ᱧᱩᱭᱟᱭ ᱩᱱᱤ ᱫᱚ ᱨᱚᱡᱽ ᱯᱚᱧᱪᱟᱥ ᱴᱟᱠᱟ ᱠᱟᱛᱮᱮᱫ ᱡᱩᱫᱤ ᱫᱚᱦᱚ ᱞᱮᱠᱷᱟᱡ ᱪᱟᱸᱫᱳ ᱨᱮ ᱛᱤᱱᱟᱹᱜ ᱜᱟᱱ ᱯᱚᱭᱥᱟ ᱵᱟᱧᱪᱟᱜ ᱠᱟᱱ ᱛᱟᱭᱟ
ᱦᱮᱸ ᱟᱭᱢᱟ ᱵᱟᱧᱪᱟᱜ ᱠᱟᱱ ᱛᱱᱟ
ᱦᱳᱭ ᱛᱚᱵᱮ ᱚᱱᱠᱟᱟᱜ ᱜᱮ ᱫᱚᱦᱚ ᱤᱫᱤ ᱞᱮᱠᱷᱟᱱ ᱩᱱᱤ ᱢᱚᱬᱮ ᱵᱚᱪᱷᱚᱨ ᱨᱮ ᱚᱱᱠᱟ ᱫᱚᱦᱚ ᱞᱮᱠᱷᱟᱡ ᱛᱤᱱᱟᱹᱜ ᱜᱟᱱ ᱦᱩᱭᱜᱼᱟ
ᱟᱨ ᱟᱹᱰᱤ ᱜᱟᱱ ᱦᱩᱭᱩᱜ ᱠᱟᱱᱟ
ᱟᱨ ᱢᱤᱫᱜᱟᱱ ᱦᱟᱸᱜ ᱢᱮᱱᱟᱜ ᱵᱚᱱᱟ ᱦᱟᱸᱜ ᱥᱤᱠᱨᱮᱴ ᱧᱩ ᱥᱤᱜᱚᱱ ᱧᱩ ᱵᱟᱲᱮᱹᱡ ᱵᱟᱹᱲᱤᱡ ᱱᱤᱥᱟᱹ ᱵᱚᱱ ᱡᱚᱢ ᱮᱟ ᱡᱚᱠᱷᱚᱱ ᱦᱟᱸᱜ ᱪᱚᱞᱞᱤᱥ ᱴᱟᱠᱟ ᱚᱠᱚᱭ ᱫᱚ ᱥᱮᱛᱟᱜ ᱱᱮᱛᱟᱨ ᱢᱟ ᱦᱟᱜ ᱵᱤᱢᱚᱞ ᱠᱚᱦᱚ ᱫᱚᱥ ᱴᱟᱠᱟ ᱟᱠᱟᱱᱟ ᱥᱤᱜᱨᱮᱴ ᱠᱚᱦᱚᱸ ᱫᱚᱥ ᱴᱟᱠᱟ ᱟᱠᱟᱱᱟ ᱟᱨ ᱜᱩᱟᱹ ᱯᱟᱱ ᱠᱚᱦᱚᱸ ᱫᱚᱥ ᱯᱟᱸᱪ ᱴᱟᱠᱟ ᱟᱠᱟᱱᱟ